ᱦᱳᱭ ᱱᱤᱛᱚᱜ ᱫᱚ ᱟᱸᱡᱚᱢᱚᱜ ᱠᱟᱱᱟ᱾
ᱦᱚᱭᱛᱚ ᱜᱚᱢᱠᱮ ᱵᱮᱥ ᱜᱮᱭᱟ ᱵᱮᱱ
ᱦᱳᱭ ᱜᱚᱝᱠᱮ ᱟᱹᱞᱤᱧ ᱫᱚ ᱵᱮᱥ ᱞᱤᱧ ᱟᱵᱮᱱ
ᱟᱹᱞᱤᱧ ᱦᱚᱸ ᱵᱮᱥ ᱜᱮᱭᱟᱞᱤᱧ ᱚᱲᱟᱜ ᱠᱚᱨᱮ ᱪᱮᱫ ᱞᱮᱠᱟ
ᱦᱳᱭ ᱚᱲᱟᱜ ᱠᱚᱨᱮ ᱦᱚᱸᱠᱚ ᱵᱮᱥ ᱵᱟᱲᱟ ᱜᱮᱭᱟ ᱟᱨ ᱪᱮ
ᱟᱪᱪᱷᱟ ᱟᱪᱪᱷᱟ ᱦᱮᱸᱛᱚ ᱵᱮᱥ ᱛᱟᱦᱮ ᱞᱮᱱ ᱠᱷᱟᱱ ᱜᱮ ᱡᱚᱛᱚᱣᱟᱜ ᱜᱮ ᱵᱮᱥ ᱜᱮ ᱦᱮᱸᱥᱮ
ᱦᱳᱭ ᱦᱳᱭ
ᱤᱝᱠᱮ ᱟᱯᱮ ᱥᱮᱫ ᱫᱚ ᱫᱟᱜ ᱡᱟᱹᱲᱤ ᱦᱩᱭᱩᱜ ᱠᱟᱱᱟ ᱥᱮ ᱵᱟᱝ-ᱟ
ᱦᱚᱞᱟ ᱛᱮ ᱫᱟᱜ ᱠᱟᱫ ᱛᱟᱦᱮᱸᱱᱟ
ᱟᱪᱪᱷᱟ ᱟᱪᱪᱷᱟ ᱦᱮᱸ ᱱᱤᱛᱚᱜ ᱟᱸᱡᱚᱢ ᱧᱟᱢᱚᱜ ᱠᱟᱱᱟ ᱴᱷᱤᱠ ᱥᱟᱹᱦᱤᱡ ᱜᱮ
ᱦᱩᱭ ᱛᱚᱠᱷᱚᱱ ᱫᱚ ᱪᱟᱥ ᱵᱟᱥ ᱫᱤᱱ ᱦᱳᱭ
ᱦᱮᱸ ᱮᱠᱴᱩ ᱪᱟᱥᱵᱟᱥ ᱫᱤᱱ ᱠᱟᱱ ᱜᱮᱭᱟ ᱚᱱᱟᱢᱟ ᱠᱟᱱ ᱜᱮ ᱜᱚᱢᱠᱮ ᱛᱟᱦᱞᱮ ᱟᱯᱮ ᱥᱮᱫ ᱫᱚ ᱱᱚᱝᱠᱟ ᱦᱩᱲᱩ ᱠᱷᱮᱛ ᱠᱚ ᱠᱚᱨᱮ ᱱᱚᱝᱠᱟᱱ ᱧᱟᱢᱚᱜ ᱜᱮᱭᱟ ᱠᱚ ᱥᱮ ᱡᱟᱦᱟᱱ ᱟᱻ ᱜᱚᱝᱜᱷᱟ ᱨᱚᱠᱚᱡ ᱮᱢᱟᱱ ᱠᱚ
ᱦᱳᱭ ᱜᱚᱝᱠᱮ ᱩᱱᱠᱩ ᱜᱚᱝᱜᱷᱟ ᱨᱚᱠᱚᱡ ᱥᱟᱶᱛᱮ ᱠᱟᱴᱠᱚᱢ ᱦᱚᱸᱠᱚ ᱧᱟᱢᱚᱜ ᱜᱮᱭᱟ ᱟᱨ ᱪᱮᱫ
ᱦᱩᱸ ᱦᱩᱸ
ᱦᱩᱸ
ᱮᱠᱫᱚᱢ ᱵᱷᱟᱹᱜᱮ ᱫᱟᱨᱟ ᱟᱨ ᱚᱱᱛᱮ ᱡᱮᱢᱚᱱ ᱤᱭᱟᱹ ᱚᱱᱛᱮ ᱡᱮᱢᱚᱱ ᱵᱟᱸᱫ ᱠᱚ ᱢᱮᱱᱟᱜ-ᱟ ᱵᱟᱸᱫ ᱠᱚ ᱚᱱᱠᱟ ᱫᱟᱜ ᱡᱟᱹᱲᱤ ᱛᱮ ᱟᱻ ᱤᱭᱟᱹᱜ ᱠᱷᱟᱱᱟ ᱨᱟᱹᱯᱩᱫᱚᱜ ᱛᱟᱦᱮᱸᱱᱟ ᱥᱮ ᱪᱮᱫ
ᱦᱳᱭ ᱜᱚᱝᱠᱮ ᱟᱞᱮ ᱥᱮ ᱱᱚᱝᱠᱟᱱ ᱵᱟᱝ ᱢᱮᱱᱟᱜ-ᱟ ᱫᱟᱜ ᱡᱟᱹᱲᱤᱛᱮ ᱢᱟᱱᱮ ᱪᱮᱫ ᱡᱚᱠᱷᱚᱱ ᱚᱱᱟ ᱢᱟᱱᱮ ᱯᱚᱨᱪ ᱯᱚᱨᱤᱪᱚᱭ ᱛᱟᱦᱮᱸᱱᱟ ᱪᱮᱫ ᱦᱟᱹᱠᱩ ᱠᱩ ᱩᱰᱩᱠᱚᱜ ᱛᱟᱦᱮᱸᱱᱟ ᱠᱚ ᱟᱨ ᱪᱮᱫ ᱛᱚᱠᱷᱚᱱ ᱪᱟᱞᱟᱜ ᱛᱟᱦᱮᱸᱱ ᱜᱮᱞᱮ ᱥᱟᱵ ᱠᱚᱣᱟ ᱟᱨ ᱪᱮᱫ ᱢᱟᱨᱟᱝ ᱢᱟᱨᱟᱝ ᱦᱟᱹᱠᱩ ᱠᱚ ᱩᱰᱩᱝᱚᱜ ᱛᱟᱦᱮᱸᱱᱟ ᱠᱚ ᱟᱨ ᱪᱮᱫ ᱚᱱᱟ ᱫᱚ ᱚᱱᱟ ᱟᱹᱰᱤ ᱵᱚᱲᱚ ᱵᱚᱲᱚ ᱡᱚᱠᱷᱚᱱᱮ ᱫᱟᱜᱠᱟᱭ ᱟᱹᱰᱤ ᱫᱤᱱ ᱪᱮ ᱟᱨ ᱦᱚᱭ ᱫᱟᱜ ᱟᱭ ᱟᱨᱤ ᱢᱟᱱᱮ ᱟᱹᱰᱤ ᱡᱟᱹᱥᱛᱤ ᱜᱮ ᱛᱚᱠᱷᱚᱱ ᱜᱮ ᱵᱟᱱ ᱠᱚ ᱵᱚᱜᱚᱡᱮᱫ ᱛᱟᱦᱮᱸᱱᱟ ᱟᱨ ᱦᱟᱹᱠᱩ ᱠᱚ ᱫᱟᱹᱲ ᱩᱰᱩᱠᱚᱜ ᱛᱟᱦᱮᱸᱱᱟ ᱠᱚ ᱛᱚᱠᱷᱚᱱ ᱟᱫᱚ ᱪᱮᱫ ᱟᱞᱮ ᱪᱟᱞᱟᱜ ᱛᱟᱦᱮᱸᱱ ᱜᱮᱭᱟᱞᱮ ᱟᱨ ᱪᱮᱫ ᱦᱟᱹᱠᱩ ᱥᱟᱵ ᱠᱚ
ᱦᱩᱸ ᱜᱚᱝᱠᱮ ᱵᱷᱟᱜᱤ ᱜᱮ ᱫᱮ
ᱦᱩᱸ
ᱟᱻ ᱜᱚᱢᱠᱮ ᱟᱯᱮ ᱫᱚ ᱱᱚᱝᱠᱟ ᱡᱚᱢ ᱨᱮᱱᱟᱜ ᱦᱮᱣᱟ ᱫᱚ ᱪᱮᱫ ᱞᱮᱠᱟ ᱦᱮᱱᱟᱜ ᱛᱟᱯᱮᱭᱟ ᱢᱚᱛᱞᱚᱵ ᱪᱮᱫ ᱠᱚᱯᱮ ᱡᱚᱢ ᱛᱟᱦᱮᱸᱱᱟ
ᱜᱚᱝᱠᱮ ᱟᱞᱮ ᱫᱚ ᱡᱚᱢ ᱨᱮᱱᱟᱜ ᱦᱮᱣᱟ ᱫᱚ ᱦᱩᱭᱩᱜ ᱠᱟᱱᱟ ᱟᱞᱮ ᱥᱮᱛᱟᱜ ᱨᱮ ᱫᱚ ᱡᱟᱨ ᱡᱮ ᱪᱮᱫ ᱡᱟᱦᱟᱸᱭ ᱫᱚ ᱟᱫᱚᱢ ᱦᱚᱲ ᱫᱚ ᱫᱟᱜ ᱢᱟᱹᱰᱤ ᱡᱚᱢ ᱛᱟᱦᱮᱸᱱ ᱠᱚ ᱪᱮᱫ ᱟᱨ
ᱦᱩᱸ ᱦᱩᱸ
ᱟᱨ ᱢᱤᱫ ᱡᱚᱛᱚ ᱦᱚᱲ ᱥᱟᱱᱟᱢ ᱦᱚᱲᱜᱮ ᱢᱮᱱ ᱱᱟ
ᱟᱪᱪᱷᱟ ᱟᱪᱪᱷᱟ ᱦᱮᱸ ᱜᱚᱝᱠᱮ ᱚᱱᱟᱜᱮ ᱵᱮᱥ ᱜᱮᱭᱟ
ᱦᱮᱸ ᱞᱟᱹᱭ ᱢᱮ
ᱦᱳᱭ ᱜᱚᱝᱠᱮ
ᱦᱮᱞᱳ ᱟᱸᱡᱚᱢ ᱧᱟᱢᱮᱫ ᱟ ᱵᱮᱱ
ᱟᱫᱚᱢ ᱦᱳᱭ ᱜᱚᱝᱠᱮ ᱨᱚᱲ ᱟᱸᱡᱚᱢᱚᱜ ᱠᱟᱱ ᱜᱮᱭᱟ
ᱚ ᱦᱮᱸ ᱛᱚ ᱟᱨ ᱟᱹᱵᱤᱱᱟᱜ ᱨᱚᱲ ᱠᱟᱹᱴᱤᱡ ᱦᱮᱸ ᱟᱸᱡᱚᱢᱚᱜ ᱠᱟᱱᱟ ᱟᱹᱵᱤᱱᱟᱜ ᱨᱚᱲ ᱠᱟᱹᱴᱤᱡ ᱠᱟᱴᱟ ᱠᱟᱴᱟ ᱛᱮ ᱟᱸᱡᱚᱢᱚᱜ ᱠᱟᱱ ᱛᱟᱦᱮᱸᱱᱟ ᱱᱤᱛᱚᱜ ᱴᱷᱤᱠ ᱜᱮᱭᱟ
ᱟᱪᱪᱷᱟ ᱱᱤᱛᱚᱜ
ᱦᱩᱸ ᱱᱤᱛᱚᱜ ᱴᱷᱤᱠ ᱜᱮᱭᱟ ᱱᱤᱛᱚᱜ ᱜᱚᱢᱠᱮ ᱦᱮᱸ ᱟᱸᱡᱚᱢᱚᱜ ᱠᱟᱱᱟ
ᱟᱞᱧ ᱥᱮᱫ ᱠᱟᱹᱴᱤᱡ ᱱᱮᱴᱚᱣᱟᱨᱠ ᱨᱮᱱᱟᱜ ᱫᱚ ᱠᱟᱹᱴᱤᱡ ᱫᱚ ᱠᱟᱹᱴᱤᱡ ᱱᱮᱴᱚᱣᱟᱨᱠ ᱫᱚ ᱟᱹᱰᱤ ᱜᱮ ᱡᱟᱞᱟ ᱦᱮᱸ ᱟᱫᱚ ᱦᱩᱸ ᱚᱱᱠᱟ ᱫᱟᱜ ᱡᱟᱹᱲᱤ ᱞᱮᱠᱷᱟᱱ ᱢᱟᱛᱚ ᱟᱨᱦᱚᱸ ᱵᱟᱹᱲᱛᱤ ᱱᱮᱴᱚᱣᱟᱨᱠ ᱥᱟᱨᱵᱷᱟᱨ ᱰᱟᱣᱩᱱ ᱜᱮᱞᱟᱹᱭᱟ ᱵᱟᱡᱟᱨ ᱫᱤᱥᱚᱢ ᱠᱚᱨᱮ
ᱦᱮᱸ ᱦᱮᱸ
ᱩᱱᱟᱹᱜ ᱫᱚ ᱥᱚᱢᱚᱥᱥᱟ ᱵᱟᱝ ᱦᱩᱭᱩᱜᱼᱟ ᱢᱮᱱ ᱠᱷᱟᱱ ᱟᱛᱩ ᱥᱮᱱ ᱫᱚ ᱥᱚᱢᱚᱥᱥᱟ ᱛᱚ ᱚᱱᱟ ᱟᱹᱰᱤ ᱡᱟᱹᱥᱛᱤ ᱨᱮᱭᱟᱜ ᱧᱮᱞᱚᱜ ᱛᱟᱦᱮᱸᱱᱟ ᱟᱨ ᱪᱮᱫ
ᱦᱮᱸ ᱜᱚᱝᱠᱮ ᱮᱠᱫᱚᱢ ᱴᱷᱤᱠ ᱠᱟᱛᱷᱟ ᱜᱚᱝᱠᱮ ᱱᱚᱜ ᱚᱭ ᱡᱮ ᱱᱮᱴᱚᱣᱟᱨᱠ ᱱᱤᱭᱟᱹ ᱵᱮᱱ ᱠᱟᱛᱷᱟ ᱠᱮᱫᱟ ᱥᱮ ᱱᱮᱴᱚᱣᱟᱨᱠ ᱱᱚᱜᱼᱚᱭ ᱡᱮ ᱱᱮᱴᱚᱣᱟᱨᱠ ᱫᱤᱱᱟᱹᱢ ᱫᱤᱱ ᱱᱚᱜᱼᱚᱭ ᱰᱮᱵᱷᱞᱚᱯᱢᱮᱱᱴ ᱪᱟᱞᱟᱜ ᱠᱟᱱ ᱜᱮᱭᱟ ᱚᱠᱟᱨᱮ ᱛᱟᱦᱮᱸ ᱠᱟᱱᱟ ᱢᱤᱫ ᱚᱠᱛᱚ ᱴᱩ ᱡᱤ ᱛᱟᱦᱮᱸ ᱠᱟᱱᱟ ᱥᱮ ᱚᱱᱟ ᱚᱱᱟ ᱞᱟᱦᱟ ᱛᱟᱦᱮᱸ ᱠᱟᱱᱟ ᱡᱟᱦᱟᱸ ᱫᱚ ᱤᱭᱟᱹᱛᱮ ᱳᱭᱮᱨ ᱥᱤᱥᱴᱮᱢ ᱥᱮ ᱠᱮᱵᱮᱞ ᱥᱤᱥᱴᱮᱢ ᱡᱟᱦᱟᱸ ᱛᱟᱦᱮᱸ ᱠᱟᱱᱟ ᱠᱚᱞ ᱠᱚ ᱱᱤᱛᱚᱜ ᱢᱟ ᱱᱮᱴᱚᱣᱟᱨᱠ ᱡᱟᱦᱟᱸ ᱫᱚ ᱱᱮᱴᱚᱣᱟᱨᱠ ᱡᱩᱜᱽ ᱠᱟᱱᱟ ᱴᱩ ᱡᱤ ᱛᱟᱯᱚᱨ ᱯᱚᱨ ᱛᱷᱨᱤ ᱡᱤ ᱯᱷᱳᱨ ᱡᱤ ᱯᱷᱟᱭᱤᱵᱷ ᱡᱤ ᱚᱵᱫᱤ ᱪᱟᱞᱟᱜ ᱠᱟᱱᱟ ᱱᱚᱜ ᱚᱭ ᱡᱮ
ᱦᱳᱭ
ᱱᱚᱜᱼᱚᱭ ᱡᱮ ᱩᱱᱟᱹᱜ ᱜᱮ ᱰᱮᱵᱷᱞᱚᱯᱢᱱᱚᱜ ᱠᱟᱱ ᱨᱮᱦᱚᱸ ᱱᱚᱣᱟ ᱨᱮ ᱟᱭᱢᱟ ᱜᱮ ᱚᱥᱩᱵᱤᱫᱟᱜ ᱠᱟᱱᱟ ᱚᱱᱟ ᱡᱩᱫᱤᱢ ᱞᱟᱹᱭ ᱫᱟᱲᱮᱭᱟᱜᱼᱟ ᱪᱮᱫ ᱞᱮᱠᱟ ᱚᱥᱩᱵᱤᱫᱟ ᱦᱩᱭᱩᱜ ᱠᱟᱱᱟ ᱟᱵᱚ ᱯᱨᱟᱠᱨᱤᱛᱤᱠ ᱪᱮᱛᱟᱱ ᱥᱮ ᱪᱮᱫ ᱠᱚ ᱜᱷᱚᱴᱱᱟ ᱜᱷᱚᱴᱟᱣ ᱫᱟᱲᱮᱭᱟᱜ ᱠᱟᱱᱟ ᱱᱚᱣᱟ ᱪᱮᱛᱟᱱ
ᱦᱳᱭ ᱜᱚᱝᱠᱮ ᱚᱱ-ᱚᱱᱟ ᱡᱟᱦᱟᱸ ᱴᱮᱠᱱᱳᱞᱚᱡᱤ ᱡᱟᱦᱟᱸ ᱩᱛᱱᱟᱹᱜ ᱠᱟᱱᱟ ᱚᱱᱟ ᱫᱚ ᱧᱮᱞ ᱞᱮᱠᱷᱟᱱ ᱢᱤᱫ ᱦᱤᱥᱟᱹᱵ ᱛᱮᱫᱚ ᱢᱟᱱᱮ ᱵᱷᱟᱹᱜᱮ ᱜᱮᱭᱟ ᱟᱨ ᱢᱤᱫ ᱦᱤᱥᱟᱹᱵ ᱛᱮᱫᱚ ᱵᱟᱹᱲᱤᱡ ᱜᱮᱭᱟ ᱟᱨ ᱪᱮᱫ ᱡᱮᱢᱚᱱ ᱟᱵᱚᱣᱟᱜ ᱞᱟᱭᱚᱝ ᱪᱮᱛᱟᱱ ᱱᱚᱣᱟ ᱨᱮᱱᱟᱜ ᱯᱨᱚᱵᱷᱟᱵᱽ ᱟᱹᱰᱤᱴᱟᱜ ᱜᱮ ᱢᱟᱱᱮ ᱯᱟᱲᱟᱜ ᱠᱟᱱᱟ ᱟᱨ ᱪᱮ ᱡᱮᱢᱚᱱ ᱟᱵᱚᱨᱮᱱ ᱡᱟᱦᱟᱸᱭ ᱪᱮᱬᱮ ᱪᱩᱯᱲᱤ ᱠᱚ ᱢᱮᱱᱟᱜ ᱠᱚᱣᱟ ᱟᱨ ᱪᱮᱫ ᱩᱱᱠᱩ ᱠᱚ ᱢᱟᱱᱮ ᱦᱟᱹᱯᱤᱫᱚᱜ ᱠᱟᱱᱟ ᱠᱚ ᱟᱨ ᱪᱮ ᱚᱱᱟ ᱠᱚ ᱡᱟᱦᱟᱸ ᱫᱚ ᱚᱱᱟ ᱯᱷᱟᱭᱤᱯ ᱡᱤ ᱡᱮ ᱢᱟᱱᱮ ᱯᱷᱟᱭᱤᱵᱷ ᱡᱤ ᱯᱚᱨ ᱦᱩᱭᱩᱜᱼᱟ ᱟᱫᱚ ᱚᱱᱟ ᱛᱮ ᱟᱹᱰᱤ ᱪᱮᱬᱮ ᱠᱚᱣᱟᱜ ᱩᱱᱟᱹᱜ ᱮᱢ ᱤᱭᱟᱹ ᱞᱮᱠᱷᱟᱱ ᱦᱮᱡ ᱞᱮᱱᱠᱷᱟᱱ ᱟᱨ ᱪᱮᱫ ᱪᱮᱬᱮ ᱪᱩᱯᱲᱤ ᱠᱚᱦᱚᱸ ᱠᱚ ᱜᱚᱡ ᱪᱟᱵᱟᱜᱼᱟ ᱪᱮ ᱩᱱᱠᱩ ᱵᱟᱝᱠᱚ ᱥᱟᱦᱟᱣ ᱫᱟᱲᱮᱭᱟᱜᱼᱟ ᱟᱨ ᱪᱮ ᱮᱱᱠᱷᱟᱱ ᱱᱚᱣᱟ ᱫᱚ ᱠᱟᱹᱴᱤᱡ ᱤᱭᱟᱹ ᱞᱮᱠᱷᱟᱱ ᱫᱚ ᱵᱷᱟᱹᱜᱤᱜᱼᱟ ᱵᱟᱠᱷᱟᱱ ᱫᱚ ᱞᱟᱭᱚᱝ ᱪᱮᱛᱟᱱ ᱨᱮ ᱟᱭᱢᱟ ᱢᱟᱱᱮ ᱱᱚᱣᱟ ᱨᱮᱱᱟᱜ ᱯᱨᱚᱵᱷᱟᱵᱽ ᱯᱟᱲᱟᱜ ᱠᱟᱱᱟ ᱟᱹᱰᱤ ᱢᱟᱨᱟᱝ ᱢᱤᱫᱴᱮᱱ ᱢᱟᱨᱟᱛᱛᱚᱠ ᱟᱨ ᱪᱮᱫ
ᱮᱠᱫᱚᱢ ᱜᱚᱢᱠᱮ ᱴᱤᱠ ᱠᱟᱛᱷᱟ ᱵᱤᱱ ᱞᱟᱹᱭ ᱮᱫᱟ
ᱜᱚᱡ ᱪᱟᱵᱟᱜ ᱟᱠᱚ ᱩᱱᱠᱩ ᱦᱚᱸ ᱛᱚ ᱡᱤᱣᱤ ᱢᱮᱱᱟᱜ ᱛᱟᱠᱚᱣᱟ ᱟᱨ ᱪᱮ ᱩᱱᱠᱩ ᱦᱚᱸ ᱛᱚ ᱢᱟᱱᱮ ᱪᱟᱸᱫᱚ ᱵᱚᱸᱜᱟ ᱟᱨ ᱪᱮ ᱠᱩᱞ ᱠᱟᱜ ᱠᱚᱣᱟᱭ ᱢᱮᱱᱠᱷᱟᱱ ᱟᱵᱚ ᱴᱮᱠᱱᱳᱞᱚᱡᱤ ᱵᱚᱱ ᱩᱛᱱᱟᱹᱣ ᱫᱚ ᱵᱷᱟᱜᱤ ᱠᱟᱛᱷᱟ ᱢᱮᱱᱠᱷᱟᱱ ᱵᱟᱱᱟᱨ ᱥᱮᱫ ᱜᱮ ᱥᱮ ᱡᱚᱛᱚ ᱥᱮᱫ ᱜᱮ ᱠᱚᱭᱚᱜ ᱦᱳᱭᱳᱜᱼᱟ ᱪᱮᱛᱟᱱ ᱞᱟᱛᱟᱨ ᱥᱟᱱᱟᱢ ᱯᱟᱥᱴᱟ ᱜᱮ ᱟᱵᱚᱣᱟᱜ ᱞᱟᱭᱚᱝ ᱨᱮ ᱟᱹᱰᱤ ᱜᱮ ᱱᱚᱣᱟ ᱨᱮᱱᱟᱜ ᱯᱨᱚᱵᱷᱟᱵᱽᱚᱜ ᱠᱟᱱᱟ ᱪᱮᱬᱮ ᱪᱩᱯᱲᱤ ᱢᱟᱱᱮ ᱜᱚᱡᱚᱜ ᱠᱟᱱᱟ ᱠᱚ ᱟᱨ ᱪᱮᱫ ᱦᱮᱸ ᱚᱱᱟᱜᱤᱧ ᱢᱮᱱᱟ ᱡᱟᱦᱟᱸᱭ ᱴᱮᱠᱱᱳᱞᱚᱡᱤ ᱩᱛᱱᱟᱹᱣ ᱦᱳᱭᱩᱜ ᱠᱟᱱᱟ ᱢᱮᱱᱠᱷᱟᱱ ᱟᱨ ᱩᱱᱠᱩ ᱫᱚ ᱟᱠᱚᱣᱟᱜ ᱢᱟᱱᱮ ᱟᱨ ᱪᱮᱫ ᱢᱟᱱᱮ ᱯᱷᱟᱭᱫᱟ ᱜᱮᱠᱚ ᱧᱮᱞ ᱫᱟ ᱡᱮ ᱟᱵᱚᱣᱟᱜ ᱞᱟᱭᱚᱝ ᱪᱮᱛᱟᱱᱨᱮ ᱱᱚᱝᱠᱟ ᱯᱚᱵᱷᱟᱵᱽ ᱯᱟᱲᱟᱜ ᱠᱟᱱᱟ ᱡᱮ ᱪᱮᱬᱮ ᱪᱤᱯᱲᱤ ᱠᱚ ᱜᱩᱡᱩᱜ ᱠᱟᱱᱟ ᱚᱱᱛᱮᱱᱟᱜ ᱫᱚ ᱩᱭᱦᱟᱹᱨ ᱵᱷᱟᱵᱽᱱᱟ ᱫᱚ ᱩᱱᱠᱩᱣᱟᱜ ᱫᱚ ᱵᱟᱹᱱᱩᱜ ᱛᱟᱠᱚᱣᱟ ᱟᱨ ᱪᱮᱫ
ᱮᱠᱫᱚᱢ ᱜᱚᱝᱠᱮ ᱴᱷᱤᱠ ᱠᱟᱛᱷᱟ ᱵᱮᱱ ᱞᱟᱹᱭ ᱠᱟᱫᱟ ᱟᱹᱰᱤ ᱢᱟᱨᱟᱝ ᱠᱟᱛᱷᱟ ᱵᱮᱱ ᱥᱟᱵ ᱨᱟᱠᱟᱵ ᱟᱠᱟᱫᱟ ᱚᱱᱟ ᱞᱟᱹᱜᱤᱫ ᱛᱮ ᱟᱹᱰᱤ ᱟᱹᱰᱤ ᱥᱟᱨᱦᱟᱣ
ᱫᱤᱭᱟᱹᱯᱚᱨ ᱪᱟᱥ ᱠᱚ ᱤᱫᱤ ᱠᱟᱛᱮ ᱞᱟᱝ ᱜᱟᱞᱢᱟᱨᱟᱣ ᱞᱮᱱᱠᱷᱟᱱ ᱟᱨ ᱪᱟᱥᱨᱮ ᱪᱤᱠᱟᱹ ᱠᱟᱛᱮ ᱪᱤᱠᱟᱵᱩᱱ ᱪᱤᱠᱟ ᱞᱮᱠᱷᱟᱱ ᱪᱟᱥ ᱵᱷᱟᱜᱤ ᱦᱩᱭᱩᱜᱼᱟ ᱥᱮ ᱱᱮᱛᱟᱨ ᱢᱟ ᱫᱟᱜ ᱡᱟᱹᱲᱤ ᱠᱚᱦᱚᱸ ᱴᱷᱤᱠ ᱢᱚᱛᱚ ᱵᱟᱭ ᱫᱟᱜ ᱡᱟᱹᱲᱤᱭᱟ ᱟᱵᱚᱱ ᱠᱟᱱ ᱪᱤᱫ ᱠᱚᱵᱚᱱ ᱪᱤᱠᱟ ᱞᱮᱠᱷᱟᱡ ᱪᱟᱥ ᱵᱷᱟᱜᱤ ᱦᱩᱭᱩᱜᱼᱟ ᱛᱟᱵᱚᱱᱟ ᱚᱱᱟ ᱯᱚᱫᱚᱠᱷᱮᱯ ᱦᱟᱛᱟᱣ ᱦᱳᱭᱳᱜᱼᱟ ᱠᱟᱹᱴᱤᱡ ᱮᱢ ᱞᱟᱹᱭ ᱞᱮᱠᱷᱟᱱ
ᱜᱚᱝᱠᱮ ᱪᱟᱥᱵᱟᱥ ᱤᱫᱤᱠᱟ ᱠᱟᱛᱮ ᱟᱞᱮ ᱯᱟᱥᱴᱟ ᱫᱚ ᱟᱨ ᱪᱮᱫ ᱪᱮᱛᱟᱱ ᱪᱟᱸᱫᱚ ᱵᱚᱸᱜᱟ ᱡᱩᱫᱤ ᱫᱟᱜ ᱮ ᱡᱟᱹᱲᱤ ᱠᱷᱟᱱ ᱫᱚ ᱟᱥᱟ ᱦᱩᱭᱩᱜ-ᱟ ᱮᱱᱛᱮ ᱨᱮᱦᱚᱸ ᱪᱟᱥ ᱱᱟᱯᱟᱭ ᱥᱟᱦᱤᱡ ᱦᱳᱭ ᱞᱮᱠᱟ ᱢᱟᱱᱮ ᱦᱳᱭ ᱞᱟᱹᱜᱤᱫ ᱛᱮ ᱟᱨ ᱪᱮ ᱠᱷᱮᱛᱨᱮ ᱢᱟᱱᱮ ᱥᱟᱨ ᱫᱚ ᱯᱳᱭᱞᱳ ᱛᱮ ᱟᱨ ᱪᱮᱫ ᱜᱩᱨᱤᱡ ᱞᱟᱜᱟᱣ ᱦᱩᱭᱩᱜᱼᱟ ᱟᱨ ᱪᱮᱫ ᱟᱨ ᱜᱩᱨᱤᱡ ᱞᱟᱜᱟᱣ ᱦᱩᱭᱩᱜᱼᱟ ᱛᱟᱯᱚᱨ ᱫᱟᱜ ᱡᱟᱹᱲᱤ ᱥᱤ ᱦᱳᱭᱳᱜᱼᱟ ᱩᱛᱩ ᱠᱚ ᱨᱚᱦᱚᱭ ᱦᱩᱭᱳᱜᱼᱟ ᱪᱮᱫ ᱟᱨ ᱦᱩᱲᱩᱨᱮ ᱡᱚᱠᱷᱚᱱ ᱦᱩᱲᱩ ᱡᱚᱠᱷᱚᱱ ᱞᱟᱹᱴᱩᱜᱼᱟ ᱚᱱᱟᱨᱮ ᱟᱭᱢᱟ ᱞᱮᱠᱟᱱ ᱟᱜᱟᱪᱷᱤ ᱢᱟᱱᱮ ᱚᱢᱚᱱᱚᱜ ᱛᱟᱦᱮᱱᱟ ᱟᱨᱠᱤ ᱚᱱᱛᱮ ᱟᱨ ᱪᱮᱫ ᱱᱚᱡᱚᱨ ᱦᱳᱭᱳᱜᱼᱟ ᱩᱱ ᱚᱠᱛᱚ ᱨᱮ ᱡᱟᱛᱮ ᱚᱱᱟ ᱠᱚ ᱟᱜᱟᱪᱷᱤ ᱠᱚ ᱜᱚᱡᱚᱜ ᱞᱟᱹᱜᱤᱫ ᱨᱟᱱ ᱨᱮᱦᱮᱫ ᱦᱩᱭᱩᱜᱼᱟ ᱡᱟᱛᱮ ᱚᱱᱟ ᱠᱚ ᱩᱛᱨᱟᱹᱣ ᱞᱮᱠᱷᱟᱱ ᱟᱨ ᱪᱮᱫ ᱚᱱᱟ ᱦᱩᱲᱩ ᱠᱚᱦᱚᱸ ᱟᱨ ᱪᱮᱫ ᱢᱟᱱᱮ ᱢᱤᱫᱴᱮᱱ ᱵᱷᱟᱜᱤ ᱯᱷᱚᱥᱚᱞᱮ ᱤᱭᱟᱹᱭᱼᱟ ᱡᱮᱢᱚᱱ ᱮᱴᱟᱜ ᱟᱜᱟᱪᱷᱟ ᱛᱟᱦᱮᱸ ᱞᱮᱱᱠᱷᱟᱱ ᱩᱱᱤ ᱫᱚ ᱵᱟᱭ ᱩᱛᱱᱟᱹᱣ ᱦᱚᱪᱚᱭᱮᱭᱟ ᱟᱨ ᱪᱮᱫ, ᱦᱮ ᱚᱱᱟ ᱞᱟᱹᱜᱤᱫ ᱜᱮ ᱟᱵᱚ ᱥᱟᱨ ᱵᱚᱱ ᱮᱢ ᱫᱟᱲᱮᱭᱟᱜᱼᱟ ᱟᱨ ᱵᱟᱝᱠᱷᱟᱱ ᱱᱤᱡᱮ ᱚᱱᱟ ᱠᱚ ᱫᱟᱨᱮ ᱠᱚ ᱥᱟᱯᱷᱟ ᱵᱚᱱ ᱫᱟᱲᱮᱭᱟᱜᱼᱟ ᱟᱨ ᱪᱮᱫ
ᱮᱠᱫᱚᱢ ᱵᱷᱟᱜᱮ ᱠᱟᱛᱷᱟ ᱜᱚᱢᱠᱮ
ᱦᱮᱸ ᱟᱨ ᱜᱚᱢᱠᱮ ᱥᱟᱨ ᱨᱮᱫᱚ ᱛᱤᱱᱟᱹᱜ ᱯᱚᱨᱤᱢᱟᱱ ᱠᱚᱢ ᱵᱚᱱ ᱞᱟᱜᱟᱣᱼᱟ ᱩᱱᱟᱹᱜ ᱜᱮ ᱵᱷᱟᱜᱤᱭᱟ ᱟᱨ ᱤᱧ ᱢᱚᱱᱮᱭᱟ ᱪᱮ
ᱦᱳᱭ ᱜᱚᱝᱠᱮ ᱮᱠᱫᱚᱢ ᱴᱷᱤᱠ ᱠᱟᱛᱷᱟ ᱵᱮᱱ ᱞᱟᱹᱭ ᱮᱫᱟ ᱟᱨ ᱱᱤᱭᱟᱹ ᱪᱟᱸᱫᱳ ᱱᱚᱜᱼᱚᱭ ᱫᱤᱱᱟᱹᱢ ᱫᱤᱱ ᱱᱚᱜᱚᱭ ᱧᱮᱞᱚᱜ ᱠᱟᱱᱟ ᱫᱟᱜ ᱡᱟᱹᱲᱤ ᱴᱷᱤᱠ ᱢᱚᱛᱚ ᱵᱟᱝ ᱦᱩᱭᱩᱜ ᱠᱟᱱᱟ ᱱᱚᱣᱟ ᱨᱮᱱᱟᱜ ᱠᱟᱨᱚᱱ ᱵᱮᱱ ᱞᱟᱹᱭ ᱫᱟᱲᱮᱭᱟᱜᱼᱟ
ᱦᱳᱭ ᱜᱚᱢᱠᱮ ᱡᱟᱦᱟᱸ ᱫᱤᱱᱟᱹᱢ ᱫᱤᱱ ᱩᱱ ᱚᱠᱛᱚ ᱫᱚ ᱵᱟᱹᱫᱽ ᱵᱟᱹᱭᱦᱟᱹᱲ ᱨᱮ ᱛᱤᱱᱟᱹᱜ ᱫᱟᱜ ᱮ ᱡᱟᱹᱲᱤ ᱫᱚ ᱵᱟᱝ ᱢᱮᱱᱠᱷᱟᱱ ᱱᱟᱦᱟᱜ ᱡᱩᱜᱽ ᱫᱚ ᱛᱮ ᱚᱱᱮ ᱡᱮ ᱫᱟᱨᱮ ᱠᱚ ᱟᱹᱰᱤ ᱡᱟᱹᱥᱛᱤ ᱢᱟᱜ ᱦᱩᱭᱩᱜ ᱠᱟᱱᱟ ᱚᱱᱟ ᱥᱟᱶᱛᱮ ᱠᱟᱹᱨᱠᱷᱟᱱᱟ ᱠᱚ ᱢᱟᱱᱮ ᱫᱟᱨᱮ ᱠᱚ ᱢᱟᱜ ᱠᱟᱛᱮᱜ ᱠᱟᱹᱨᱠᱷᱟᱱᱟ ᱠᱚ ᱵᱮᱱᱟᱣ ᱮᱫᱟ ᱚᱱᱟ ᱯᱩᱞᱤᱥᱮᱱ ᱠᱚ ᱟᱹᱰᱤ ᱡᱟᱹᱥᱛᱤ ᱦᱳᱭᱳᱜ ᱠᱟᱱᱛᱮ ᱟᱨ ᱪᱮᱫ ᱢᱟᱱᱮ ᱴᱷᱤᱠ ᱢᱚᱛᱚ ᱨᱮ ᱫᱟᱜ ᱡᱟᱹᱲᱤ ᱵᱟᱝ ᱦᱩᱭᱩᱜ ᱠᱟᱱᱟ ᱟᱨ ᱡᱮ ᱴᱷᱤᱠ ᱢᱚᱛᱚ ᱫᱟᱜ ᱡᱟᱹᱲᱤ ᱵᱟᱝ ᱦᱳᱭᱳᱜ ᱠᱟᱱᱟ ᱟᱨ ᱦᱳᱭᱳᱜ ᱠᱟᱱ ᱨᱮᱦᱚᱸ ᱢᱟᱱᱮ ᱫᱟᱜ ᱡᱟᱹᱲᱤ ᱠᱷᱚᱱ ᱡᱟᱹᱥᱛᱤ ᱟᱹᱰᱤ ᱡᱟᱹᱥᱛᱤ ᱵᱤᱡᱽᱞᱤᱭᱮᱫᱟ ᱟᱨ ᱱᱟᱦᱟᱜ ᱚᱱᱟ ᱵᱤᱡᱽᱞᱤ ᱠᱷᱟᱹᱛᱤᱨ ᱛᱮ ᱟᱹᱰᱤᱜᱮ ᱢᱟᱱᱮ ᱦᱚᱲᱠᱚ ᱜᱚᱡᱚᱜ ᱠᱟᱱᱟ ᱠᱚ ᱟᱨ ᱦᱚᱲ ᱠᱚ ᱜᱚᱡᱚᱜ ᱠᱟᱱᱟ ᱟᱨ ᱢᱟᱱᱮ ᱠᱷᱮᱛ ᱵᱟᱹᱫᱽ ᱨᱮ ᱠᱟᱹᱢᱤ ᱠᱚᱦᱚᱸ ᱟᱹᱰᱤ ᱵᱚᱛᱚᱨ ᱜᱮ ᱵᱩᱡᱷᱟᱹᱜ ᱠᱟᱱᱟ ᱟᱨ ᱪᱮᱫ
ᱦᱮᱸ ᱜᱚᱝᱠᱮ ᱱᱚᱜᱼᱚᱭ ᱡᱮ ᱫᱟᱜ ᱡᱟᱹᱲᱤ ᱵᱟᱝ ᱦᱩᱭᱩᱜ ᱠᱟᱱᱟ ᱱᱚᱣᱟ ᱫᱚ ᱟᱵᱚ ᱵᱚᱱ ᱧᱮᱞᱟ ᱱᱤᱛᱚᱜ ᱫᱤᱱᱟᱹᱢ ᱫᱤᱱ ᱦᱚᱲ ᱠᱚ ᱥᱟᱸᱜᱮ ᱪᱟᱞᱟᱜ ᱠᱟᱱᱟ ᱥᱮ ᱦᱚᱲ ᱠᱚ ᱥᱟᱸᱜᱮ ᱪᱟᱞᱟᱜ ᱠᱟᱱ ᱠᱷᱟᱹᱛᱤᱨ ᱛᱮ ᱡᱟᱦᱟᱸ ᱛᱮᱱᱟᱜ ᱵᱤᱨᱵᱩᱨᱩ ᱨᱮᱱᱟᱜ ᱫᱟᱨᱮ ᱠᱚᱵᱚᱱ ᱢᱟᱜ ᱩᱡᱟᱹᱲ ᱮᱫᱟ ᱚᱱᱟ ᱠᱷᱟᱹᱛᱤᱨ ᱛᱮ ᱥᱚᱴᱷᱤᱠ ᱴᱟᱭᱤᱢ ᱨᱮ ᱢᱤᱫᱴᱟᱝ ᱫᱟᱜ ᱡᱟᱹᱲᱤ ᱦᱚᱸ ᱵᱟᱝ ᱧᱮᱞᱚᱜ ᱠᱟᱱᱟ ᱢᱤᱫᱴᱟᱝ ᱡᱟᱦᱟᱸ ᱡᱤᱵ ᱵᱳᱭᱪᱤᱛᱨᱚ ᱡᱟᱦᱟᱸ ᱵᱚᱱ ᱞᱟᱹᱭᱟ ᱢᱟᱹᱱᱢᱤ ᱥᱟᱶ ᱫᱟᱨᱮ ᱨᱮᱱᱟᱜ ᱡᱟᱦᱟᱸ ᱥᱟᱹᱜᱟᱹᱭ, ᱦᱮᱸ ᱱᱚᱝᱠᱟ ᱥᱟᱹᱜᱟᱹᱭ ᱞᱮᱠᱟ ᱵᱟᱝ ᱛᱟᱦᱮᱱ ᱠᱟᱱᱟ ᱢᱟᱹᱱᱢᱤ ᱵᱚᱱ ᱵᱟᱹᱲᱛᱤᱜ ᱠᱟᱱᱟ ᱢᱮᱱᱠᱷᱟᱱ ᱟᱵᱚ ᱫᱟᱨᱮ ᱪᱮᱛᱟᱱ ᱡᱟᱦᱟᱸ ᱛᱤᱱᱟᱹᱜ ᱫᱟᱭᱟ ᱩᱪᱤᱛ ᱛᱟᱦᱮᱸ ᱠᱟᱱ ᱛᱟᱵᱚᱱᱟ ᱢᱮᱱᱠᱷᱟᱱ ᱚᱱᱟ ᱱᱤᱛᱚᱜ ᱵᱟᱝ ᱧᱮᱞᱚᱜ ᱠᱟᱱᱟ ᱟᱹᱰᱤ ᱵᱚᱱ ᱫᱟᱨᱮ ᱵᱚᱱ ᱵᱤᱪᱷᱮᱫ ᱫᱟ ᱫᱟᱨᱮ ᱵᱚᱱ ᱜᱮᱫ ᱮᱫᱟ ᱚᱱᱟᱛᱮ ᱰᱤᱯᱷᱚᱨᱮᱥ ᱴᱮᱥᱚᱱᱤᱭ ᱡᱟᱹᱥᱛᱤᱳᱭ ᱠᱟᱱᱟ ᱟᱭᱢᱟ ᱯᱨᱚᱵᱷᱟᱵᱽ ᱯᱟᱲᱟᱜ ᱠᱟᱱᱟ ᱱᱚᱣᱟ ᱪᱮᱛᱟᱱ
ᱦᱳᱭ ᱦᱳᱭ
ᱱᱚᱣᱟ ᱠᱷᱚᱛᱤᱨ ᱛᱮ ᱥᱚᱴᱷᱤᱠ ᱴᱟᱭᱤᱢ ᱨᱮ ᱟᱵᱚ ᱫᱟᱜ ᱡᱟᱹᱲᱤ ᱦᱚᱸ ᱵᱟᱝ ᱫᱟᱜ ᱡᱟᱲᱮ ᱟᱵᱚᱱ ᱠᱟᱱᱟ ᱱᱚᱜᱼᱚ ᱱᱚᱝᱠᱟ ᱜᱮ
ᱦᱳᱭ ᱜᱚᱝᱠᱮ ᱦᱮᱸ ᱜᱚᱢᱠᱮ ᱟᱨ ᱢᱟᱱᱮ ᱥᱟᱰᱮ ᱠᱚᱵᱮᱱ ᱟᱸᱡᱚᱢ ᱧᱟᱢᱚᱜᱼᱟ ᱪᱮᱫ ᱢᱟᱱᱮ ᱪᱮᱫ ᱦᱟᱹᱥᱩᱠᱛᱮ ᱵᱟᱝ ᱦᱤᱡᱩᱜᱼᱟ ᱜᱟᱹᱰᱤ ᱠᱚᱨᱮᱱ ᱥᱟᱰᱮ ᱛᱟᱨᱯᱚᱨ ᱠᱟᱹᱨᱠᱷ ᱨᱮᱱᱟᱜ ᱠᱟᱹᱨᱠᱷ ᱨᱮᱱᱟᱜ ᱥᱟᱟᱹᱲᱤ ᱠᱚᱵᱮᱱ ᱟᱸᱡᱚᱢ ᱧᱟᱢᱟ ᱢᱟᱱᱮ ᱡᱟᱹᱯᱤᱫ ᱦᱚᱸ ᱥᱩᱠ ᱭᱟᱨ
ᱦᱮᱸ
ᱥᱮᱛᱟᱜ ᱠᱷᱚᱱ ᱵᱮᱨᱤᱫ ᱠᱟᱛᱮᱫ ᱟᱸᱡᱚᱢᱟ ᱢᱤᱫᱴᱮᱱ ᱦᱚᱭᱞᱚᱝ ᱠᱚ ᱮᱠᱵᱟᱨᱮ ᱱᱟᱯᱟᱭ ᱮᱠᱵᱟᱨᱮ ᱦᱚᱭᱞᱚᱝ ᱵᱮᱱ ᱧᱟᱢᱟ ᱮᱠᱵᱟᱨᱮ ᱟᱨ ᱪᱮᱫ ᱢᱟᱱᱮ ᱪᱮᱴᱷᱟ ᱜᱮᱵᱚᱱ ᱵᱩᱡᱷᱟᱹᱣᱟ ᱵᱟᱡᱟᱨ ᱫᱤᱥᱚᱢ ᱠᱷᱚᱱ ᱟᱹᱛᱩᱳ ᱫᱤᱥᱚᱢ ᱫᱚ ᱟᱹᱰᱤᱜᱤ ᱵᱷᱟᱹᱜᱤᱭᱟ ᱢᱤᱫᱴᱮᱱ ᱵᱷᱟᱹᱜᱤ ᱞᱟᱭᱚᱝ ᱵᱮᱱ ᱧᱮᱞᱧᱟᱢᱟ ᱟᱨ ᱪᱮᱫ ᱫᱟᱨᱮ ᱥᱟᱠᱟᱢ ᱦᱟᱹᱨᱭᱟᱹᱲ ᱜᱮ ᱚᱠᱥᱤᱡᱮᱱ ᱨᱮᱱᱟᱜ ᱢᱟᱱᱮ ᱠᱳᱱᱳ ᱯᱨᱚᱵᱞᱮᱢ ᱜᱮ ᱵᱟᱝ ᱦᱳᱭᱳᱼᱟ ᱪᱮ ᱟᱨ ᱥᱟᱶᱛᱮ ᱡᱚᱢ ᱧᱩ ᱨᱮᱱᱟᱜ ᱦᱚᱸ ᱟᱲᱟᱜ ᱥᱟᱠᱟᱢ ᱠᱩ ᱟ ᱟᱹᱛᱩ ᱫᱤᱥᱚᱢ ᱫᱚ ᱟᱭᱢᱟ ᱞᱮᱠᱟᱱ ᱟᱲᱟᱜ ᱥᱟᱠᱟᱢ ᱠᱚ ᱛᱟᱦᱮᱱᱟ ᱡᱚ ᱵᱤᱞᱤ ᱠᱚ ᱛᱟᱦᱮᱱᱟ ᱟᱭᱢᱟ ᱞᱮᱠ ᱠᱟᱱ ᱡᱚ ᱵᱤᱞᱤ ᱠᱚ ᱡᱚᱢ ᱞᱮᱠᱷᱟᱱ ᱟᱨ ᱪᱮᱫ ᱵᱷᱟᱜᱤ ᱢᱟᱱᱮ ᱦᱚᱲᱢᱚ ᱨᱮ ᱨᱳᱜᱽ ᱟᱡᱟᱨᱮ ᱴᱮᱠᱟᱣᱟ ᱟᱨ ᱪᱮᱫ ᱟᱹᱛᱩᱳ ᱫᱤᱥᱚᱢ ᱫᱚ ᱟᱭᱢᱟ ᱞᱮᱠᱟᱱ ᱡᱚ ᱵᱤᱞᱤ ᱠᱚ ᱛᱟᱦᱮᱱᱟ ᱥᱮ ᱥᱟᱶᱛᱮ ᱟᱲᱟᱜ ᱠᱚ ᱨᱟᱱ ᱨᱮᱦᱮᱫ ᱠᱚ ᱱᱚᱝᱠᱟᱱ ᱱᱚᱝᱠᱟᱱ ᱡᱚᱵᱞᱤ ᱦᱚ ᱛᱟᱦᱮᱱᱟ ᱡᱟᱦᱟᱸ ᱫᱚ ᱨᱩᱣᱟᱹ ᱠᱚ ᱟᱡᱟᱨ ᱴᱮᱠᱟᱣ ᱫᱟᱲᱮᱭᱟᱜᱼᱟ ᱟᱨ ᱪᱮᱫ
ᱟᱨ ᱵᱟᱡᱟᱨ ᱫᱤᱥᱚᱢ ᱫᱚ ᱟᱨ ᱪᱮᱫ
ᱦᱮᱸ ᱞᱟᱹᱭ ᱵᱮᱱ
ᱦᱳᱭ ᱜᱚᱝᱠᱮ ᱟᱵᱮᱱ ᱢᱤᱫ ᱵᱟᱨ ᱠᱟᱛᱷᱟ ᱞᱟᱹᱭ ᱵᱮᱱ ᱟᱵᱮᱱ ᱚᱠᱟ ᱫᱤᱥᱚᱢ ᱵᱮᱱ ᱠᱩᱥᱤᱭᱟᱜᱼᱟ ᱥᱮ ᱵᱟᱡᱟᱨ ᱢᱟᱱᱮ ᱵᱟᱡᱟᱨ ᱫᱤᱥᱚᱢ? ᱥᱮ ᱟᱹᱛᱩ ᱫᱤᱥᱚᱢ?
ᱛᱚᱵᱮ ᱜᱚᱢᱠᱮ ᱟᱹᱰᱤ ᱠᱟᱛᱷᱟ ᱵᱷᱟᱹᱜᱤ ᱠᱟᱛᱷᱟᱱ ᱠᱩᱡᱤ ᱡᱚᱥ ᱠᱮᱫᱤᱧᱭᱟ ᱦᱮᱸ ᱵᱟᱡᱟᱨ ᱫᱤᱥᱚᱢ ᱵᱟᱡᱟᱨ ᱫᱤᱥᱚᱢ ᱵᱚᱱ ᱪᱟᱞᱟᱜ ᱠᱟᱱᱟ ᱱᱤᱛᱚᱜ ᱫᱚ ᱩᱛᱱᱟᱹᱣ ᱞᱟᱹᱜᱤᱫ ᱛᱮ ᱡᱟᱦᱟᱱᱟᱜ ᱥᱩᱵᱤᱫᱷᱟ ᱵᱚᱱ ᱧᱟᱢ ᱢᱟ ᱱᱚᱣᱟ ᱤᱫᱤ ᱠᱟᱛᱮ ᱤᱧ ᱞᱟᱹᱭᱟ ᱥᱮ ᱵᱟᱡᱟᱨ ᱫᱤᱥᱚᱢ ᱫᱚ ᱟᱵᱚ ᱟᱛᱳ ᱟᱛᱳ ᱯᱟᱲᱟ ᱨᱮ ᱡᱮᱢᱚᱱ ᱡᱟᱦᱟᱱᱟᱜ ᱞᱟᱦᱟ ᱛᱮᱫᱚ ᱦᱮᱸ ᱟᱛᱩ ᱨᱮᱵᱩᱱ ᱛᱟᱦᱮᱱ ᱠᱷᱟᱹᱛᱤᱨ ᱛᱮ ᱟᱹᱪᱩ ᱨᱮᱵᱚᱱ ᱛᱟᱦᱮᱱ ᱠᱟᱱ ᱛᱟᱦᱮᱱᱟ ᱮᱱᱛᱮ ᱨᱮᱦᱚᱸ ᱨᱳᱜᱽ ᱟᱡᱟᱨ ᱚᱱᱠᱟ ᱵᱟᱝ ᱦᱩᱭᱩᱜ ᱠᱟᱱ ᱛᱟᱦᱮᱱᱟ ᱠᱟᱨᱚᱱ ᱩᱱ ᱚᱠᱛᱚ ᱫᱚ ᱟᱵᱚᱼᱼ ᱯᱤᱭᱳᱨ ᱵᱚᱱ ᱡᱚᱢᱮᱫ ᱛᱟᱦᱮᱱᱟ᱾ ᱦᱮᱸ ᱮᱵᱚ ᱚᱱᱟ ᱵᱚᱱ ᱡᱚᱢ ᱛᱟᱦᱮᱱ ᱜᱮᱭᱟ ᱢᱮᱱᱠᱷᱟᱱ ᱱᱤᱛᱚᱜ ᱫᱚ ᱮᱸ ᱟᱭᱢᱟ ᱵᱚᱱ ᱡᱚᱢ ᱫᱟᱥᱮ ᱟᱭᱢᱟ ᱟᱭᱢᱟ ᱞᱮᱠᱟᱱ ᱵᱷᱮᱡᱟᱞ ᱡᱤᱱᱤᱥ ᱵᱚᱱ ᱡᱚᱢ ᱛᱟᱦᱮᱱᱟ ᱡᱟᱦᱟᱸ ᱠᱷᱟᱹᱛᱤᱨ ᱛᱮ ᱟᱭᱢᱟ ᱞᱮᱠᱟᱱ ᱨᱳᱜᱽ ᱟᱡᱟᱨ ᱦᱩᱭᱩᱜ ᱠᱟᱱᱟ, ᱱᱚᱣᱟ ᱨᱮᱱᱟᱜ ᱤᱭᱟᱹᱤᱫᱤ ᱠᱟᱛᱮ ᱦᱚᱸ ᱟᱨ ᱱᱟᱦᱟᱜ ᱡᱩᱜᱽ ᱫᱚ ᱥᱮᱪᱮᱫᱚᱜ ᱞᱟᱹᱠᱛᱤ ᱠᱟᱱᱟ ᱚᱱᱟ ᱥᱮᱪᱮᱫ ᱵᱟᱠᱷᱨᱟ ᱛᱮ ᱟᱭᱢᱟ ᱦᱚᱲᱜᱮ᱾ ᱪᱟᱞᱟᱜ ᱠᱟᱱᱟ ᱠᱚ ᱱᱤᱛᱚᱜ ᱵᱟᱡᱟᱨ ᱫᱤᱥᱚᱢ ᱥᱮᱫ ᱦᱮᱸ ᱮᱰᱩᱠᱮᱥᱚᱱ ᱯᱟᱨᱯᱟᱥ᱾ ᱥᱮ ᱦᱮᱞᱛᱷ ᱪᱮᱛᱟᱱ ᱰᱤᱯᱮᱱᱰ ᱛᱟᱦᱮᱸ ᱠᱟᱛᱮ ᱦᱚᱸ ᱦᱮᱸ ᱡᱚᱛᱚ ᱞᱮᱠᱟᱱᱟᱜ ᱥᱩᱵᱤᱫᱟ ᱧᱟᱢᱚᱜ ᱢᱟ ᱦᱮᱸ ᱮᱫ ᱞᱟᱹᱜᱤᱫ ᱫᱚ᱾ ᱰᱟᱦᱟᱨ ᱠᱚ ᱚᱱᱟ ᱪᱮᱛᱟᱱ ᱛᱟᱦᱮᱸ ᱠᱟᱛᱮᱫ ᱦᱚᱸ ᱢᱤᱫᱴᱟᱱ ᱪᱮᱛᱟᱱ ᱞᱟᱹᱭ ᱜᱟᱱᱚᱜᱼᱟ ᱱᱤᱭᱟᱹ ᱪᱷᱟᱰᱟ ᱦᱚᱸ ᱟᱛᱳ ᱨᱮ ᱟᱛᱳ ᱨᱮ ᱛᱟᱦᱮᱱ ᱠᱟᱱᱟ ᱵᱚᱱ ᱢᱤᱫᱴᱟᱝ ᱟᱹᱛᱩ ᱨᱮᱱᱟᱜ ᱟᱥᱸᱛᱮ ᱟᱛᱳ ᱨᱮ ᱡᱟᱦᱟᱸ ᱟᱵᱚ ᱦᱩᱰᱤᱧ ᱠᱷᱚᱱᱟᱜ ᱟᱵᱚᱱ ᱡᱤᱭᱚᱱ ᱵᱚᱱ ᱠᱷᱟᱸᱰᱟᱣ ᱠᱟᱜᱼᱟ ᱱᱚᱣᱟ ᱩᱱ ᱚᱠᱛᱚ ᱡᱟᱦᱟᱸᱵᱚ ᱟᱵᱚᱣᱟᱜ ᱫᱤᱥ ᱦᱩᱫᱤᱥ ᱢᱮᱱᱟᱜ ᱛᱟᱵᱚᱱᱟ ᱚᱱᱟ ᱪᱮᱛᱟᱱ ᱛᱚ ᱚᱱᱟ ᱵᱟᱵᱚᱱ ᱦᱤᱲᱤᱧ ᱫᱟᱲᱮᱜ ᱠᱟᱱᱟ᱾ ᱱᱚᱣᱟ ᱪᱮᱫᱟᱜ ᱟᱹᱛᱩ ᱨᱮᱱᱟᱜ ᱡᱚᱢᱟᱜ ᱠᱚ ᱡᱮᱢᱚᱱ ᱯᱟᱦᱟᱲᱤ ᱮᱞᱟᱠᱟ ᱨᱮ ᱡᱟᱦᱟᱸᱭ ᱵᱚᱱ ᱛᱟᱦᱮᱸᱣ ᱠᱟᱱᱟ ᱛᱚ ᱩᱱ ᱚᱠᱛᱚ ᱧᱮᱞ ᱟᱠᱟᱱᱟ᱾ ᱯᱟᱦᱟᱲᱤ ᱠᱷᱚᱱᱟᱜ ᱡᱟᱦᱟᱸᱜᱮ ᱡᱟᱦᱟᱸ ᱛᱤᱱᱟᱹᱜ ᱛᱩᱢᱟᱹᱞ ᱢᱮᱱᱟᱜᱼᱟ ᱥᱮ, ᱯᱟᱦᱟᱲ ᱪᱮᱛᱟᱱ ᱜᱮ ᱟᱠᱚᱣᱟᱜ ᱡᱚᱛᱚᱱ ᱰᱤᱯᱮᱱᱰ ᱢᱮᱱᱟᱜᱼᱟ᱾ ᱚᱱᱟᱜᱮ ᱢᱤᱫᱴᱟᱝ ᱢᱤᱫᱴᱟᱝ ᱤᱭᱟᱹ ᱚᱱᱟ ᱪᱮᱛᱟᱱ ᱰᱤᱯᱮᱱᱰ ᱛᱟᱦᱮᱱᱟᱵᱚᱱ ᱛᱚ ᱚᱠᱟ ᱦᱟᱯᱛᱮ ᱦᱮᱱᱟᱜ ᱵᱚᱱᱟ?